ᱦᱮᱸ ᱜᱚᱢᱠᱮ ᱡᱚᱦᱟᱨ ᱜᱮ᱾
ᱪᱮᱫ ᱠᱚ ᱪᱤᱠᱟᱹᱭ ᱦᱩᱭᱩᱜ ᱠᱟᱱᱟ? ᱱᱚᱭ ᱫᱩᱲᱩᱵ ᱵᱟᱲᱟ ᱦᱩᱭᱠᱟᱱᱟ᱾
ᱟᱪᱪᱷᱟ᱾ ᱛᱚᱵᱮ ᱱᱟᱯᱟᱭ ᱵᱟᱲᱟᱟᱭ ᱜᱮ?
ᱦᱚᱸ ᱱᱟᱯᱟᱭ ᱜᱮ, ᱟᱹᱵᱤᱱ ᱜᱮ?
ᱟᱞᱤᱧ ᱦᱚᱸ ᱱᱟᱯᱟᱭ ᱜᱮ ᱱᱤᱭᱟᱹ ᱜᱷᱟᱹᱲᱤᱡ ᱫᱚ᱾ ᱛᱚ ᱟᱹᱵᱤᱱ ᱫᱚ ᱚᱠᱟ ᱠᱷᱚᱱ ᱜᱚᱢᱠᱮ?
ᱟᱹᱞᱤᱧ ᱫᱚ ᱯᱩᱨᱩᱞᱤᱭᱟᱹ ᱡᱮᱞᱟ ᱠᱷᱚᱱᱟᱜ᱾ ᱟᱹᱵᱤᱱ ᱫᱚ? ᱦᱮᱞᱳ᱾ ᱦᱮᱸ ᱜᱚᱝᱠᱮ ᱟᱸᱡᱚᱢ ᱫᱟ ᱵᱤᱱ? ᱦᱮᱞᱳ᱾ ᱦᱮᱞᱳ᱾ ᱜᱚᱝᱠᱮ ᱟᱸᱡᱚᱢ ᱧᱟᱢ ᱢᱮᱫᱟ ᱵᱤᱱ ᱥᱮ ᱵᱟᱝ?